ᱟᱡᱚᱢᱚᱜ ᱠᱟᱱᱟ?
ᱚ ᱦᱮᱸ ᱪᱮᱫ ᱮᱢ ᱪᱤᱠᱟᱹᱭᱮᱫᱟ ᱱᱤᱛᱚᱜ?
ᱪᱤᱠᱟᱹ ᱫᱚ ᱵᱟᱝ ᱫᱩᱲᱩᱵ ᱠᱟᱹᱱᱤᱧ ᱾ ᱫᱟᱜ ᱮᱫᱟᱭ ᱱᱚᱱᱛᱮ ᱟᱯᱮᱥᱮᱫ ᱮ ᱫᱟᱜ ᱮᱫᱟᱭ?
ᱦᱮᱸ ᱟᱞᱮᱥᱮᱫ ᱦᱚᱸ ᱫᱟᱜ ᱮᱫᱟᱭ ᱢᱮᱱᱠᱷᱟᱱ ᱫᱚᱢᱮ ᱫᱚ ᱵᱟᱝ ᱟᱨᱠᱤ ᱠᱚᱢ ᱠᱚᱢ ᱧᱚᱜ ᱾
ᱚ ᱟᱞᱮ ᱥᱮᱫ ᱫᱚ ᱫᱟᱜ ᱮᱫ ᱜᱮᱭᱟᱭ ᱾
ᱟᱫᱚ ᱡᱚᱢ ᱵᱟᱲᱟ ᱠᱚᱫᱚ ᱦᱩᱭ ᱮᱱᱟ ᱥᱮ ᱟᱹᱣᱨᱤ?
ᱵᱟᱝ ᱡᱚᱢ ᱦᱳᱭ ᱟᱠᱟᱱᱟ ᱟᱨ ᱮᱠᱴᱩ ᱯᱚᱨ ᱥᱮᱫ ᱡᱚᱢ ᱦᱳᱭᱳᱜᱼᱟ ᱾
ᱟᱢ ᱫᱚ ᱪᱮᱫ ᱮᱢ ᱪᱤᱠᱟᱹᱭ ᱮᱫᱟ?
ᱦᱮᱸ ᱤᱧ ᱦᱚ ᱦᱚᱜᱚᱭ ᱫᱟᱜ ᱠᱚ ᱫᱚ ᱡᱚᱨᱚᱜ ᱠᱟᱱᱟ ᱛᱚ ᱠᱟᱹᱴᱤᱡ ᱠᱟᱹᱴᱤᱡ ᱟᱫᱚ ᱫᱩᱲᱩᱵ ᱵᱟᱲᱟ ᱦᱳᱭ ᱟᱠᱟᱱᱟ ᱚᱲᱟᱜ ᱨᱮ ᱡᱚᱢ ᱠᱚ ᱦᱚᱸ ᱟᱹᱣᱨᱤ ᱦᱳᱭᱳᱜᱼᱟ ᱟᱨ ᱢᱤᱫ ᱜᱷᱟᱹᱲᱤᱡ ᱯᱚᱨᱮ ᱡᱚᱢ ᱦᱳᱭᱳᱜᱼᱟ ᱾
ᱚ ᱦᱳᱭ ᱛᱚ ᱾ ᱚᱲᱟᱜ ᱨᱮ ᱢᱮᱱᱟᱢᱟ ᱛᱟᱦᱞᱮ?
ᱦᱮᱸ ᱦᱮᱸ ᱚᱲᱟᱜ ᱨᱮᱜᱮ ᱢᱤᱱᱟᱹᱧᱟ ᱾ ᱟᱫᱚ ᱚᱲᱟᱜ ᱨᱮᱜᱮ ᱛᱟᱦᱮᱸ ᱦᱳᱭᱳᱜ ᱠᱟᱱᱟ ᱾
ᱚ ᱦᱳᱭ ᱛᱚ ᱾ ᱤᱥᱤᱱ ᱠᱚ ᱟᱢ ᱜᱮᱢ ᱤᱥᱤᱱᱟ ᱥᱮ ᱚᱲᱟᱜ ᱦᱚᱲ ᱠᱚ ᱤᱥᱤᱱᱟ?
ᱦᱮᱸ ᱟᱫᱚ ᱠᱟᱹᱢᱤ ᱠᱚ ᱫᱚ ᱚᱲᱟᱜ ᱦᱚᱲ ᱦᱚᱠᱚ ᱠᱟᱹᱢᱤ ᱜᱮᱭᱟ ᱟᱨ ᱚᱱᱟ ᱥᱟᱶ ᱛᱮ ᱤᱧ ᱦᱚᱸ ᱾ ᱢᱟᱱᱮ ᱢᱮᱥᱟ ᱠᱟᱛᱮᱜ ᱟᱨᱠᱤ ᱜᱚᱲᱚ ᱜᱚᱯᱲᱚ ᱾ ᱫᱟᱠᱟ ᱠᱚ ᱤᱥᱤᱱ ᱠᱷᱟᱡ ᱫᱚ ᱤᱧ ᱡᱟᱦᱟᱸ ᱩᱛᱩᱣᱟᱜ ᱠᱚ ᱦᱳᱳᱜᱼᱟ ᱚᱱᱟ ᱠᱚ ᱜᱮᱫ ᱜᱮᱫᱟᱹᱧ ᱤᱧ ᱾ ᱟᱨ ᱡᱩᱫᱤ ᱫᱟᱠᱟ ᱦᱚᱧ ᱪᱚᱸᱫᱟ ᱜᱚᱫ ᱜᱮᱭᱟ ᱱᱚᱝᱠᱟ ᱾
ᱚ ᱦᱳᱭ ᱛᱚ ᱾
ᱵᱟᱹᱧ ᱧᱮᱞ ᱟᱠᱟᱫ ᱠᱚᱣᱟ ᱱᱮᱛᱟᱨ ᱫᱚ ᱵᱮᱥᱤ ᱤᱥᱤᱱ ᱵᱟᱥᱟᱝ ᱵᱟᱝ ᱠᱚ ᱤᱥᱤᱱ ᱵᱟᱥᱟᱝᱟ ᱛᱚ ᱠᱩᱲᱤ ᱜᱤᱫᱽᱨᱟᱹ ᱠᱚ ᱾ ᱵᱟᱦᱨᱮ ᱨᱮᱠᱚ ᱫᱚᱦᱚᱭᱮᱫ ᱠᱚᱣᱟ ᱟᱫᱚ ᱵᱟᱝ ᱠᱚ ᱤᱥᱤᱱ ᱜᱮᱭᱟ ᱛᱚ ᱵᱮᱥᱤ ᱾
ᱦᱮᱸ ᱦᱮᱸ ᱾ ᱛᱟᱦᱞᱮ ᱟᱢ ᱫᱚ ᱛᱤᱱᱟᱹᱜ ᱴᱟᱜ ᱤᱥᱤᱱ ᱵᱟᱥᱟᱝ ᱠᱚᱢ ᱵᱟᱲᱟᱭᱟ?
ᱤᱧ ᱫᱚ ᱤᱥᱤᱱ ᱵᱟᱥᱟᱝ ᱫᱩᱧ ᱵᱟᱲᱟᱭ ᱜᱮᱭᱟ ᱡᱷᱚᱛᱚ ᱠᱟᱹᱢᱤ ᱜᱤᱧ ᱵᱟᱲᱟᱭᱟ ᱱᱟᱥᱮ ᱱᱟᱥᱮ ᱫᱚ ᱾
ᱦᱮᱸ ᱾
ᱩᱸ ᱛᱟᱦᱞᱮ ᱤᱭᱟᱹ ᱵᱟᱹᱫ ᱵᱟᱹᱭᱦᱟᱹᱲ ᱠᱚᱨᱮ ᱫᱟᱜ ᱫᱚ ᱞᱟᱜᱟᱣ ᱠᱟᱱ ᱛᱟᱯᱮᱭᱟ ᱥᱮ ᱵᱟᱝ?
ᱦᱮᱸ ᱫᱟᱜ ᱠᱚ ᱫᱚ ᱟᱣᱨᱤ ᱞᱟᱜᱟᱜᱼᱟ ᱚᱱᱠᱟ ᱫᱚ ᱟᱣᱨᱤ ᱫᱟᱜᱟᱭ ᱛᱚ ᱾
ᱦᱳᱭ ᱨᱚᱲ ᱱᱟᱥᱮᱱᱟᱜ ᱵᱷᱟᱜᱤ ᱴᱷᱤᱠ ᱵᱟᱝ ᱟᱸᱡᱚᱢᱚᱜ ᱠᱟᱱ ᱛᱟᱢᱟ ᱾
ᱦᱮᱸ, ᱱᱤᱛᱚᱜ ᱵᱟᱝ ᱟᱸᱡᱚᱢᱚᱜ ᱠᱟᱱᱟ?
ᱟᱸᱡᱚᱢ ᱫᱚ ᱟᱸᱡᱚᱢᱚᱜ ᱠᱟᱱᱟ ᱾ ᱱᱤᱛᱚᱜ ᱟᱸᱡᱚᱢᱚᱜ ᱠᱟᱱᱟ ᱥᱮᱭ ᱛᱚᱠᱷᱚᱱ ᱫᱚ ᱢᱟᱱᱮ ᱵᱟᱝ ᱟᱸᱡᱚᱢᱚᱜ ᱠᱟᱱ ᱛᱟᱦᱮᱸᱱᱟ ᱾
ᱦᱮᱸ ᱟᱫᱚ ᱫᱟᱠᱟ ᱩᱛᱩ ᱠᱚ ᱠᱚ ᱤᱥᱤᱱ ᱫᱟᱛᱚ ᱛᱳᱜ ᱫᱚ ᱦᱟᱸᱜ ᱠᱚ ᱫᱷᱩᱨᱟᱹᱣ ᱧᱚᱜ ᱠᱟᱱ ᱛᱟᱞᱮᱭᱟ ᱟᱫᱚ ᱦᱟᱱᱟ ᱱᱟᱣᱟ ᱠᱚ ᱥᱟᱰᱮᱭᱟ ᱦᱟᱸᱜ ᱴᱩᱠᱩᱡ ᱴᱚᱠᱟᱜ ᱠᱚᱠᱚ ᱦᱟᱱᱛᱮ ᱱᱟᱛᱮ ᱠᱚ ᱛᱟᱯᱤᱝ ᱵᱟᱲᱟᱭᱟ ᱛᱚ
ᱦᱳᱭ ᱦᱳᱭ
ᱦᱮᱸ ᱟᱫᱚ ᱚᱱᱟ ᱠᱚ ᱦᱟᱸᱜ ᱮᱢ ᱟᱡᱚᱢᱟ ᱦᱟᱰ ᱦᱩᱰ ᱥᱟᱰᱮ ᱦᱮᱸ
ᱦᱳᱭ
ᱚ ᱦᱩᱲᱩ ᱨᱚᱦᱚᱭ ᱠᱚᱫᱚᱢ ᱵᱟᱲᱟᱭ ᱜᱮᱭᱟ ᱛᱚ?
ᱦᱮᱸ ᱦᱮᱸ ᱦᱩᱲᱩ ᱨᱚᱦᱚᱭ ᱫᱚ ᱦᱟᱸᱜ ᱩᱱᱟᱹᱜ ᱫᱚ ᱵᱟᱹᱧ ᱵᱟᱲᱟᱭᱟ ᱟᱨ ᱤᱨ ᱠᱩᱫᱩᱧ ᱵᱟᱲᱟᱭ ᱜᱮᱭᱟ
ᱚ ᱪᱩᱞᱦᱟᱹ ᱵᱮᱱᱟᱣ ᱠᱩ ᱠᱟᱱᱛᱷᱟ ᱨᱚᱜ ᱠᱩ
ᱦᱮᱸ ᱠᱟᱱᱛᱷᱟ ᱨᱚᱜ ᱦᱚᱧ ᱵᱟᱲᱟᱭᱟ ᱟᱨ ᱪᱩᱞᱦᱟᱹ ᱵᱮᱱᱟᱣ ᱫᱚ ᱚᱱᱟᱦᱚᱧ ᱵᱟᱲᱟᱭ ᱜᱮᱭᱟ
ᱚ ᱦᱮᱸ ᱥᱮᱬᱟ ᱫᱚ ᱞᱟᱹᱠᱛᱤ ᱠᱟᱱ ᱜᱮᱭᱟ ᱟᱵᱚ ᱠᱩᱲᱤ ᱦᱚᱯᱚᱱ ᱫᱚ ᱥᱮᱬᱟ ᱛᱮᱜᱮ ᱦᱩᱭᱩᱜ ᱛᱟᱵᱚᱱᱟ ᱚᱱᱟ ᱠᱚ ᱫᱚ
ᱦᱮᱸ ᱦᱮᱸ ᱟᱨ ᱟᱢ ᱫᱚᱢ ᱵᱟᱲᱟᱭ ᱜᱮᱭᱟ ᱡᱚᱱᱚᱜ ᱜᱟᱞᱟᱝ ᱠᱚ ᱯᱟᱹᱴᱭᱟᱹ ᱜᱟᱞᱟᱝ ᱱᱚᱣᱟ ᱠᱚ?
ᱦᱮᱸ ᱠᱟᱹᱢᱤ ᱢᱮᱱ ᱛᱮᱫᱚ ᱚᱱᱟ ᱠᱚᱜᱮ ᱵᱟᱹᱧ ᱵᱟᱲᱟᱭᱟ ᱛᱤ ᱨᱮᱱᱟᱜ ᱠᱟᱹᱢᱤ ᱠᱩᱫᱚ ᱡᱮᱢᱚᱱ ᱯᱟᱹᱴᱭᱟᱹ ᱠᱩ ᱯᱟᱹᱴᱭᱟᱹ ᱜᱟᱞᱟᱝ ᱡᱚᱱᱚᱜ ᱜᱟᱞᱟᱝ ᱱᱤᱭᱟᱹ ᱠᱚᱫᱚ ᱢᱟᱱᱮ ᱵᱟᱹᱧ ᱵᱟᱲᱟᱭᱟ
ᱦᱩᱸ ᱟᱫᱚ ᱢᱤᱜᱴᱤᱡ ᱟᱸ ᱥᱮᱫᱟᱭ ᱵᱩᱲᱦᱤ ᱠᱚᱠᱚ ᱞᱟᱹᱭ ᱛᱟᱦᱮᱸᱱᱟ ᱱᱚᱝᱠᱟ ᱡᱩᱫᱤ ᱯᱟᱹᱴᱭᱟᱹ ᱜᱟᱞᱟᱝ ᱵᱟᱢ ᱵᱟᱲᱟᱭᱟ ᱛᱟᱦᱚᱞᱮ ᱟᱢᱫᱚ ᱴᱷᱮᱠᱟ ᱨᱮᱠᱚ ᱜᱤᱛᱤᱡ ᱢᱮᱭᱟ
ᱚ ᱤᱧ ᱫᱚ ᱵᱟᱹᱧ ᱟᱸᱡᱚᱢ ᱵᱟᱲᱟᱣ ᱠᱟᱫᱟ
ᱦᱮᱸ ᱞᱟᱸᱫᱟ ᱜᱟᱱᱚᱜ ᱦᱚᱲ ᱟᱨᱠᱤ ᱚᱱᱠᱟ ᱠᱚ ᱞᱟᱸᱫᱟ ᱟᱠᱚ ᱛᱟᱦᱮᱱᱟ ᱢᱮᱛᱟ ᱠᱚ ᱠᱚᱣᱟ ᱡᱩᱫᱤ ᱯᱟᱹᱴᱭᱟᱹ ᱜᱟᱞᱟᱝ ᱵᱟᱢ ᱵᱟᱲᱟᱭᱟ ᱟᱢᱫᱚ ᱴᱷᱮᱠᱟ ᱨᱮᱠᱚ ᱜᱤᱛᱤᱡ ᱢᱮᱭᱟ ᱡᱟᱢᱶᱟᱭ ᱚᱲᱟᱜ
ᱦᱳᱭ ᱦᱳᱭ ᱦᱳᱭ ᱛᱟᱦᱚᱞᱮ ᱤᱭᱟᱹ ᱢᱟᱱᱮ ᱱᱤᱛᱚᱜ ᱵᱟᱦᱨᱮ ᱠᱚᱨᱮ ᱚᱞᱚᱜ ᱯᱟᱲᱦᱟᱣ ᱫᱚ ᱵᱟᱦᱨᱮ ᱨᱮ ᱥᱮ
ᱦᱮᱸ ᱟᱫᱚ ᱦᱤᱡᱩᱜ ᱥᱮᱱᱚᱜᱼᱟ ᱢᱟᱱᱮ ᱟᱥᱲᱟ
ᱚᱻ ᱢᱟᱱᱮ ᱱᱟᱥᱮᱱᱟᱜ ᱥᱟᱸᱜᱤ ᱟᱹᱰᱤ ᱥᱟᱸᱜᱤᱧ ᱠᱷᱚᱱᱮᱢ ᱨᱚᱲᱮᱫ ᱞᱮᱠᱟ ᱚᱱᱠᱟ ᱟᱸᱡᱚᱢᱚᱜ ᱠᱟᱱ ᱛᱟᱢᱟ ᱨᱚᱲ ᱠᱩ
ᱦᱮᱸ ᱠᱟᱹᱴᱤᱡ ᱥᱺᱜᱤᱧ ᱧᱚᱜ, ᱥᱟᱺᱜᱤᱧ ᱧᱚᱜ ᱜᱤᱧ ᱨᱚᱲ ᱠᱮᱫᱟ ᱟᱨᱠᱤ ᱱᱤᱛᱚᱜ ᱫᱚ
ᱦᱳᱭ
ᱟᱪᱪᱷᱟ ᱢᱤᱫᱴᱤᱡ ᱤᱭᱟᱹ ᱠᱩᱠᱞᱤᱧ ᱠᱩᱞᱤᱭᱮᱫ ᱢᱮᱭᱟ ᱦᱮᱸᱥᱮ
ᱦᱳᱭ
ᱟᱸ ᱚᱱᱮᱠᱚ ᱞᱟᱹᱭᱟ ᱟᱵᱩ ᱟᱸ ᱮᱸ ᱟᱵᱚᱣᱟᱜ ᱥᱟᱶᱛᱟ ᱨᱮ ᱦᱮᱸ ᱥᱮ ᱢᱟᱱᱮ ᱚᱠᱟ ᱚᱠᱟ ᱯᱟᱹᱨᱤᱥ ᱠᱚ ᱥᱟᱞᱟᱜ ᱵᱟᱯᱞᱟ ᱠᱚ ᱵᱟᱝ ᱜᱟᱱᱚᱜ ᱛᱟᱵᱚᱱ ᱜᱮᱭᱟ?
ᱚᱸᱭᱻ ᱴᱷᱤᱠ ᱵᱟᱹᱧ ᱞᱟᱹᱭ ᱫᱟᱲᱮᱭᱟᱜ ᱠᱟᱱᱟ ᱤᱧ ᱟᱸᱡᱚᱢ ᱠᱟᱹᱫᱤᱧ ᱟ ᱚᱱᱟ ᱤᱭᱟᱹ ᱪᱮᱫ ᱠᱚ ᱢᱮᱱᱟ ᱯᱟᱣᱨᱤᱭᱟ ᱥᱮ ᱪᱮᱜ ᱢᱮᱱᱟ ᱚᱱᱟ ᱴᱟᱭᱴᱮᱞ ᱟᱸᱡᱚᱢ ᱟᱸᱡᱚᱢ ᱵᱟᱲᱟᱣ ᱠᱟᱫᱟᱢ ᱚᱱᱟ ᱯᱟᱨᱤᱥ ᱯᱟᱣᱨᱤᱭᱟ ᱛᱟᱨ ᱯᱚᱨᱮ ᱦᱩᱭᱩᱜ ᱠᱟᱱᱟ ᱱᱤᱛᱳᱜ ᱢᱟᱱᱮ ᱵᱟᱲᱟᱭ ᱫᱩᱧ ᱵᱟᱲᱟᱭᱟ ᱠᱤᱱᱛᱩ ᱱᱤᱛᱳᱜ ᱫᱚ ᱵᱟᱹᱧ ᱩᱭᱦᱟᱹᱨ ᱫᱟ ᱱᱟ ᱦᱟᱸᱜ
ᱟᱫᱚ ᱚᱱᱮ ᱡᱟᱦᱟᱸ ᱤᱧ ᱠᱟᱹᱴᱤᱡ ᱤᱧ ᱩᱭᱦᱟᱹᱨᱟᱢ ᱠᱟᱱᱟ ᱦᱮᱸᱥᱮ ᱡᱮᱢᱚᱱ ᱠᱚ ᱞᱟᱹᱭᱟ ᱢᱟᱱᱰᱤ ᱠᱤᱥᱠᱩ ᱦᱚᱝᱠᱟ
ᱦᱳᱭ
ᱛᱟᱯᱚᱨᱮ ᱴᱩᱰᱩ ᱵᱮᱥᱨᱟᱼᱼ
ᱦᱳᱭ ᱦᱳᱭ ᱦᱮᱸ ᱱᱤᱛᱚᱜ ᱫᱚᱧ ᱩᱭᱦᱟᱹᱨ ᱨᱮᱫᱟ ᱦᱮᱸ
ᱦᱮᱸ ᱦᱮᱸ ᱦᱚᱜᱼᱚ ᱱᱚᱝᱠᱟ ᱟᱨᱠᱤ ᱩᱝᱠᱩ ᱡᱟᱦᱟᱸᱭ ᱯᱟᱹᱨᱥᱤ ᱠᱚ ᱢᱟᱱᱮ ᱯᱟᱹᱨᱤᱥ ᱠᱚ ᱵᱟᱯᱞᱟ ᱵᱟᱝ ᱜᱟᱱᱚᱜ ᱛᱟᱠᱚᱣᱟ ᱱᱚᱜᱼᱚ ᱱᱩᱝᱠᱩ
ᱦᱳᱭ ᱟᱞᱮ ᱥᱮ ᱮᱛᱚᱭ ᱫᱟᱜ ᱫᱟᱭ ᱢᱟᱱᱮ ᱪᱤᱧ ᱢᱮᱱᱟ ᱤᱭᱟᱹ ᱵᱩᱥᱩᱵ ᱚᱲᱟᱜ ᱠᱟᱱ ᱛᱟᱞᱮᱭᱟ ᱛᱚ ᱫᱟᱜ ᱠᱚᱠᱚ ᱯᱟᱨᱚᱢᱚᱜ ᱠᱟᱱᱟ
ᱩᱸᱻ ᱟᱫᱚ ᱤᱭᱟᱹ ᱪᱮᱫ ᱠᱚ ᱞᱟᱹᱭᱟ ᱵᱩᱥᱩᱵ ᱚᱲᱟᱜ ᱠᱟᱱ ᱛᱟᱯᱮ ᱛᱟᱦᱞᱮ ᱟᱯᱮ ᱥᱮᱫ ᱫᱚ ᱢᱟᱱᱮᱼᱼ ᱟᱯᱮᱭᱟᱜ ᱚᱲᱟᱜ ᱨᱮᱱᱟᱜ ᱪᱟᱞ ᱠᱚᱨᱮ ᱫᱚ ᱜᱷᱮᱣᱨᱟ ᱠᱚᱠᱚ ᱛᱩᱠᱟᱹ ᱠᱟᱜ-ᱟ
ᱦᱮᱸ ᱫᱩᱠᱟᱹᱭ ᱜᱮᱭᱟ ᱠᱚᱼᱼ
ᱦᱮᱸ ᱟᱫᱚ ᱛᱮᱦᱮᱧ ᱜᱟᱯᱟ ᱫᱚ ᱧᱮᱞᱚᱜ ᱠᱟᱱᱟ ᱟᱹᱰᱤ ᱟᱭᱢᱟ ᱦᱚᱲ ᱜᱮ ᱢᱟᱱᱮ ᱵᱩᱥᱩᱵ ᱫᱚ ᱚᱲᱟᱜ ᱫᱚ ᱵᱟᱝ ᱠᱚ ᱫᱚᱦᱚᱭ ᱫᱟᱛᱚ ᱟᱫᱚ ᱧᱮᱞᱚᱜ ᱠᱟᱱᱟ ᱟᱛᱳ ᱠᱚᱨᱮ ᱜᱷᱮᱣᱨᱟ ᱪᱮᱬᱮ ᱠᱚᱠᱚ ᱟᱫ ᱪᱟᱵᱟᱜ ᱠᱟᱱᱟ ᱦᱮᱸᱥᱮ
ᱦᱳᱭ ᱦᱳᱭ ᱟᱹᱰᱤ ᱜᱮ ᱠᱚ ᱟᱫ ᱪᱟᱵᱟᱣ ᱠᱟᱱᱟ ᱠᱚᱼᱼ
ᱦᱮᱸ ᱫᱚ ᱩᱝᱠᱩ ᱜᱷᱮᱣᱨᱟ ᱪᱮᱬᱮ ᱥᱮ ᱩᱱᱠᱩ ᱦᱤᱸᱥᱤ ᱪᱮᱬᱮᱼᱼ ᱩᱝᱠᱩ ᱠᱚ ᱫᱚ ᱵᱟᱝ ᱠᱚ ᱧᱮᱞᱚᱜ ᱠᱟᱱᱟ ᱛᱟᱞᱮ ᱫᱟᱨᱮ ᱠᱚᱦᱚᱸ ᱛᱚ ᱵᱟᱝ ᱠᱚ ᱫᱚᱦᱚᱭ ᱮᱫᱟ ᱱᱮᱛᱟᱨ ᱫᱚᱼᱼ ᱟᱫᱚ ᱧᱮᱞᱚᱜ ᱠᱟᱱᱟ ᱠᱚ ᱩᱱᱠᱩ ᱪᱮᱬᱮ ᱠᱚ ᱫᱚ ᱠᱚ ᱟᱫ ᱪᱟᱵᱟᱜ ᱠᱟᱱᱟ
ᱦᱩᱸ ᱞᱟᱦᱟᱛᱤᱧ ᱧᱮᱞ ᱟᱠᱟᱫ ᱠᱚᱣᱟ ᱡᱚᱠᱷᱚᱱ ᱜᱩᱯᱤ ᱠᱩᱧ ᱪᱟᱞᱟᱜ ᱠᱟᱱ ᱛᱷᱟᱱᱟ ᱛᱚᱠᱷᱚᱱ ᱠᱚ ᱧᱮᱞᱼᱼ ᱪᱟᱜ ᱠᱟᱱ ᱛᱟᱦᱮᱸᱱᱟ ᱛᱟᱨᱯᱚᱨᱮ ᱤᱭᱟᱹᱼᱼ ᱠᱟᱹᱦᱩ ᱠᱚ ᱧᱮᱞ ᱵᱟᱲᱟᱭ ᱮᱫ ᱠᱚ ᱛᱟᱦᱮᱸᱱᱤᱧ ᱱᱮᱛᱟᱨ ᱫᱚ ᱵᱚᱨᱚᱝ ᱟᱫ ᱪᱟᱵᱟᱣ ᱠᱟᱱᱟ ᱠᱚ ᱡᱚᱛᱚᱼᱼ
ᱦᱩᱸ ᱟᱨ ᱩᱱᱠᱩ ᱢᱮᱱᱟᱜ ᱠᱚᱣᱟ ᱠᱚᱸᱜ ᱞᱮᱠᱟᱱ ᱠᱚ ᱜᱮ ᱵᱚᱲᱚ ᱵᱚᱲᱚ ᱠᱚ ᱡᱟᱦᱟᱸ ᱫᱚ ᱥᱟᱝᱠᱷᱳᱞ ᱥᱮ ᱪᱤᱞᱤ ᱠᱚ ᱢᱮᱛᱟ ᱠᱚᱣᱟ ᱦᱮᱸᱥᱮᱼᱼ ᱜᱚᱝᱜᱷᱟ ᱠᱚ ᱨᱚᱠᱚᱡ ᱠᱚ ᱦᱚᱴᱚᱨ ᱠᱟᱛᱮᱜ ᱠᱚ ᱡᱚᱢ ᱠᱚᱣᱟ
ᱦᱳᱭ ᱦᱳᱭ ᱟᱫᱚᱼᱼ
ᱟᱫᱚ ᱠᱚᱸᱜ ᱠᱚ ᱫᱚ ᱩᱱᱠᱩ ᱯᱩᱸᱰ ᱜᱮᱭᱟ ᱠᱚ ᱟᱨ ᱩᱱᱠᱩ ᱫᱚ ᱦᱮᱸᱫᱮ ᱧᱚᱜ ᱜᱮᱭᱟ ᱠᱚ ᱦᱮᱸ ᱥᱮᱼᱼ ᱴᱷᱚᱱᱴᱟ ᱫᱚ ᱢᱟᱨᱟᱝ ᱜᱮᱛᱟ ᱠᱚᱣᱟ
ᱦᱮᱸ ᱦᱮᱸ ᱦᱮᱸᱼᱼ
ᱧᱮᱞ ᱫᱚᱧ ᱧᱮᱞ ᱟᱠᱟᱫ ᱠᱚᱣᱟ
ᱦᱮᱸᱼᱼ
ᱟᱨ ᱚᱱᱟᱼᱼ ᱵᱚᱞᱮ ᱡᱤᱞ ᱠᱚᱫᱚᱢ ᱡᱚᱢ ᱵᱟᱲᱟ ᱟᱠᱟᱫᱟ ᱠᱚᱸᱜ ᱡᱤᱞ ᱠᱚ ᱢᱮᱱᱟ ᱫᱚᱢᱮ ᱥᱤᱲᱤᱡ ᱜᱮ ᱥᱚᱣᱟ
ᱦᱮᱸ ᱟᱫᱚ ᱡᱮᱞ ᱫᱚᱼᱼ ᱡᱚᱢ ᱵᱟᱲᱟ ᱫᱚᱧ ᱡᱚᱢ ᱵᱟᱲᱟ ᱟᱠᱟᱫᱟ ᱟᱫᱚ ᱩᱱᱠᱩ ᱫᱚᱼᱼ ᱢᱤᱫ ᱚᱠᱛᱚ ᱫᱚ ᱢᱟᱱᱮ ᱫᱚᱢᱮ ᱠᱚ ᱤᱛᱤᱞᱚᱜᱼᱟ ᱟᱨᱠᱤ᱾ ᱵᱷᱟᱜᱤ ᱜᱮᱠᱚ ᱵᱩᱡᱷᱟᱹᱜᱼᱟ᱾ ᱦᱟᱹᱠᱩ ᱠᱚᱠᱚ ᱡᱚᱢ ᱠᱚᱣᱟ ᱛᱚ᱾
ᱚᱲᱟᱜ ᱨᱮᱱ ᱦᱚᱲ ᱠᱚᱫᱚ ᱠᱚ ᱡᱚᱢᱟᱠᱚ, ᱟᱫᱚ ᱤᱧ ᱫᱚ ᱫᱚᱢᱮ ᱥᱚᱭᱮᱧᱟ ᱛᱚ ᱫᱚᱢᱮ ᱟᱹᱲᱤᱥ ᱜᱮ ᱚᱱᱮ ᱥᱤᱲᱤᱡ ᱜᱮ ᱥᱚᱣᱟ ᱛᱚ ᱟᱫᱚ ᱚᱱᱟ ᱠᱷᱟᱹᱛᱤᱨ ᱛᱮ ᱵᱟᱹᱧ ᱡᱚᱢ ᱜᱮᱭᱟ ᱤᱧ᱾
ᱦᱮᱸ,
ᱢᱮᱱᱟᱠᱚ ᱫᱚᱢᱮ ᱥᱤᱵᱤᱞᱟ ᱥᱤᱵᱤᱞ ᱫᱚ᱾
ᱦᱮᱸ ᱥᱤᱵᱤᱞ ᱫᱚ ᱥᱤᱵᱤᱞ ᱜᱮᱭᱟ᱾
ᱟᱪᱪᱷᱟ, ᱤᱧ ᱫᱚ ᱪᱮᱫ ᱠᱚᱢ ᱠᱩᱥᱤᱭᱟᱜ ᱜᱮᱭᱟ ᱟᱢᱫᱚ?
ᱟᱹ ᱟᱹ ᱯᱤᱴᱷᱟᱹ ᱞᱟᱴᱷᱟ ᱥᱮ ᱱᱚᱝᱠᱟᱱᱟᱜ ᱤᱭᱟᱹ
ᱦᱮᱸ ᱡᱚᱢ ᱠᱚ ᱫᱤᱭᱮ ᱡᱚᱢ ᱡᱚᱢᱟᱜ ᱪᱮᱫ ᱠᱚᱢ ᱠᱩᱥᱤᱭᱟᱜ ᱜᱮᱭᱟ?
ᱤᱧ ᱡᱚᱢᱟᱜ ᱠᱚᱫᱚ ᱢᱟᱱᱮ ᱥᱟᱱᱟᱢ ᱞᱮᱠᱟᱱᱟᱜ ᱡᱚᱢᱟᱜ ᱜᱤᱧ ᱠᱩᱥᱤᱭᱟᱜᱼᱟ᱾ ᱟᱫᱚ ᱛᱮᱭᱟᱨ ᱦᱩᱭᱩᱜᱼᱟ ᱛᱚ, ᱟᱨ ᱚᱱᱟ ᱡᱟᱦᱟᱸ ᱟᱹ ᱟᱲᱟᱜ ᱥᱟᱠᱟᱢ ᱥᱟᱶᱛᱮ ᱡᱟᱦᱟᱸ ᱫᱚᱠᱚ ᱞᱟᱹᱭᱟᱜ ᱠᱟᱱᱟ ᱤᱭᱟᱹ ᱡᱚ ᱵᱤᱞᱤ ᱠᱚ ᱦᱚᱜ ᱚᱱᱟ ᱠᱚ ᱡᱚᱢ ᱫᱚ ᱵᱟᱹᱲᱛᱤᱧ ᱠᱩᱥᱤᱭᱟᱜᱼᱟ, ᱟᱨᱠᱤ ᱟᱫᱚ ᱧᱟᱢᱟᱢ ᱚᱠᱟᱨᱮ? ᱥᱟᱱᱟᱢ ᱞᱮᱠᱟᱱᱟᱜ ᱡᱤᱱᱤᱥ ᱠᱚᱜᱮ ᱥᱤᱡᱤᱱ ᱠᱚᱨᱮᱜ ᱜᱮ ᱧᱟᱢᱚᱜ ᱟᱛᱚ᱾ ᱩᱱ ᱚᱠᱛᱚ ᱜᱮ ᱡᱚᱢ ᱵᱟᱲᱟ ᱦᱩᱭ ᱟᱠᱟᱱᱟ ᱚᱱᱟ ᱵᱟᱫᱽ ᱠᱟᱛᱮᱜ ᱫᱚ ᱟᱫᱚ ᱚᱱᱠᱟ ᱫᱚ ᱵᱟᱝ ᱡᱚᱢ ᱦᱩᱭ ᱟᱠᱟᱱᱟ ᱫᱚᱢᱮ ᱫᱚ ᱟᱨᱠᱤ᱾
ᱦᱳᱭ ᱦᱳᱭ᱾
ᱦᱮᱸ, ᱟᱨ ᱟᱢ ᱫᱚ ᱪᱮᱫ ᱠᱚᱢ ᱠᱩᱥᱤᱭᱟᱜ ᱜᱮᱭᱟ?
ᱤᱧ ᱦᱚᱸ ᱚᱱᱠᱟ ᱡᱚ ᱵᱤᱞᱤ ᱜᱮ ᱵᱮᱥᱤᱧ ᱠᱩᱥᱤᱭᱟᱜᱼᱟ᱾ ᱟᱫᱚ ᱤᱧ ᱫᱚ ᱵᱮᱥᱤ ᱤᱭᱟᱹᱧ ᱠᱩᱥᱤᱭᱟᱜᱼᱟ ᱠᱩᱫᱽ ᱵᱤᱞᱤ, ᱟᱨ ᱩᱞ ᱟᱨ ᱠᱟᱱᱴᱷᱟᱲ ᱱᱤᱭᱟᱹ ᱡᱤᱱᱤ ᱱᱤᱭᱟᱹ ᱠᱚ ᱫᱚᱢᱮᱧ ᱠᱩᱥᱤᱭᱟᱜᱼᱟ᱾ ᱥᱤᱡᱤᱱ ᱨᱮᱫᱚ ᱚᱱᱮ ᱤᱭᱟᱹ ᱠᱚᱫᱚ ᱡᱚᱢ ᱥᱟᱱᱟ ᱜᱮᱭᱟ ᱱᱟᱥᱮᱱᱟᱜ ᱫᱚ᱾ ᱦᱟᱱᱟ ᱱᱤᱭᱟᱹ ᱡᱚ ᱵᱤᱞᱤ ᱠᱚᱫᱚ ᱡᱚᱢ ᱥᱟᱱᱟᱧ ᱜᱮᱭᱟ, ᱟᱫᱚ ᱵᱮᱥᱤ ᱫᱚ ᱱᱤᱭᱟᱹ ᱠᱚᱜᱤᱧ ᱠᱩᱥᱤᱭᱟᱜᱼᱟ᱾
ᱦᱮᱸ ᱟᱫᱚ ᱡᱩᱫᱤᱢ ᱞᱟᱹᱭᱟ ᱟᱨᱠᱤ ᱩᱞ ᱩᱞ ᱫᱚ ᱧᱮᱞ ᱟᱠᱟᱱᱟ ᱡᱮ ᱦᱚᱜᱼᱚᱭ ᱜᱚᱴᱟ ᱪᱟᱸᱫᱳ ᱜᱮ ᱦᱟᱸᱜ ᱩᱞ ᱫᱚᱵᱚᱱ ᱧᱟᱢᱟ᱾ ᱟᱫᱚ ᱦᱚᱸᱜᱱᱟ ᱡᱟᱦᱟᱸ ᱠᱩᱛᱽ ᱦᱩᱭᱩᱜ ᱠᱟᱱ ᱥᱮ, ᱮᱸᱜ ᱱᱚᱣᱟ ᱠᱟᱱᱴᱷᱟᱲᱮᱢ ᱞᱟᱹᱭ ᱠᱮᱫ, ᱱᱚᱣᱟ ᱠᱚᱫᱚ ᱦᱟᱸᱜ ᱧᱮᱞ ᱟᱠᱟᱱᱟ ᱢᱤᱫ ᱚᱠᱛᱚ ᱚᱠᱛᱚ ᱜᱮᱠᱚ ᱟᱠᱷᱨᱤᱧᱟ, ᱠᱤᱱᱛᱩ ᱩᱞ ᱫᱩᱧ ᱧᱮᱞ ᱵᱟᱲᱟ ᱟᱠᱟᱫᱟ ᱢᱟᱱᱮ ᱜᱚᱴᱟ ᱫᱤᱱ ᱜᱮᱠᱚ ᱟᱠᱷᱨᱤᱧᱟ ᱟᱨᱠᱤ, ᱫᱚᱠᱟᱱ ᱠᱚᱨᱮᱫ ᱡᱩᱫᱤᱢ ᱧᱮᱞᱟ᱾
ᱦᱳᱭ᱾
ᱟᱫᱚ ᱚᱱᱟ ᱠᱚ ᱥᱤᱵᱤᱞ ᱢᱮᱭᱟ ᱥᱮ ᱚᱲᱟᱜ ᱠᱚᱨᱮ ᱡᱟᱦᱟᱸ ᱫᱟᱨᱮ ᱠᱚᱨᱮ ᱡᱚᱜᱼᱟ ᱩᱞ ᱚᱱᱟ ᱠᱚ ᱵᱟᱹᱲᱛᱤ?
ᱠᱤᱨᱤᱧ ᱫᱚ ᱥᱟᱹᱵᱨᱟᱹ ᱥᱟᱹᱵᱨᱟᱹᱜ ᱜᱮ ᱵᱩᱡᱩᱜᱼᱟ, ᱟᱨ ᱤᱭᱟᱹ ᱦᱮᱲᱮᱢ ᱜᱮ ᱵᱩᱡᱟᱹᱜᱼᱟ ᱠᱤᱱᱛᱩ ᱚᱱᱟ ᱛᱤᱦᱤᱧ ᱫᱚ, ᱡᱟᱦᱟᱸ ᱚᱲᱟᱜ ᱠᱚᱨᱮ ᱫᱟᱨᱮ ᱠᱚ ᱵᱟᱝ ᱢᱮᱱᱟᱜᱼᱟ? ᱟᱛᱳ ᱴᱚᱞᱟ ᱠᱚᱨᱮ ᱫᱟᱨᱮᱜᱼᱟ᱾ ᱚᱱᱟᱜᱮ ᱵᱮᱥᱤ ᱵᱷᱟᱜᱤᱧ ᱵᱩᱡᱟ ᱤᱧ ᱫᱚ, ᱠᱤᱨᱤᱧ ᱩᱞ ᱠᱷᱚᱱ ᱫᱚ ᱚᱱᱟᱜᱮ ᱵᱷᱟᱜᱤᱧ ᱵᱩᱡᱟ᱾
ᱦᱮᱸ, ᱦᱮᱸ ᱦᱮᱸ᱾
ᱟᱨ ᱱᱤᱡᱮᱛᱮ ᱫᱟᱨᱮ ᱡᱩᱫᱤᱢ ᱨᱚᱦᱚᱭᱟ, ᱚᱱᱟ ᱨᱮᱱᱟᱜ ᱡᱚ ᱚᱱᱟ ᱫᱟᱨᱮ ᱨᱮ ᱡᱚᱜᱼᱟ ᱚᱱᱟ ᱫᱚ ᱟᱨᱚ ᱵᱮᱥᱤᱧ ᱵᱩᱡᱟ᱾
ᱦᱮᱸ᱾
ᱫᱟᱨᱮ ᱨᱚᱦᱚᱭ ᱠᱚᱢ ᱠᱩᱥᱤᱭᱟᱜ ᱜᱮᱭᱟ ᱛᱟᱦᱚᱞᱮ?
ᱦᱩᱸ ᱫᱟᱨᱮ ᱨᱚᱦᱚᱭ ᱠᱩᱫᱚᱧ ᱠᱩᱥᱤ ᱫᱩᱧ ᱠᱩᱥᱤᱭᱟᱜ ᱜᱮᱭᱟ᱾ ᱟᱫᱚ ᱡᱟᱹᱥᱛᱤ ᱠᱟᱭ ᱛᱮᱫᱚ ᱚᱱᱟ ᱵᱟᱦᱟ ᱫᱟᱨᱮ ᱠᱚ ᱟᱨᱠᱤ ᱚᱱᱟ ᱠᱚᱫᱚ ᱫᱚᱮᱢ ᱜᱤᱧ ᱠᱩᱥᱤᱭᱟᱜᱼᱟ᱾ ᱟᱫᱚ ᱩᱸᱜ ᱚᱱᱠᱟ ᱨᱚᱦᱚᱭ ᱵᱟᱲᱟ ᱫᱚ ᱦᱳᱭ ᱠᱟᱱ ᱜᱮᱭᱟ᱾ ᱵᱟᱦᱟ ᱠᱚᱦᱚᱸ ᱯᱷᱩᱴᱟᱹᱜ ᱠᱟᱱᱟ ᱟᱫᱚ ᱟᱹᱰᱤᱼᱼ ᱢᱚᱸᱡᱽ ᱧᱮᱞᱚᱜ ᱠᱟᱱᱟ ᱟᱨᱠᱤ ᱢᱤᱢᱤᱫᱴᱟᱝ ᱵᱟᱦᱟ ᱢᱮᱱᱟᱜᱼᱟ᱾ ᱮ ᱯᱷᱩᱴᱟᱹᱣ ᱥᱟᱶᱛᱮ ᱟᱹᱰᱤ ᱪᱮᱨᱦᱟ ᱢᱤᱫᱴᱟᱝ ᱥᱚ ᱟᱛᱚ᱾ ᱟᱫᱚ ᱟᱹᱰᱤ ᱢᱚᱸᱡᱽ ᱵᱩᱡᱷᱟᱹᱜ ᱠᱟᱱᱟ᱾
ᱦᱳᱭ᱾
ᱦᱮᱸ᱾
ᱵᱟᱦᱟ ᱫᱟᱨᱮᱼᱼ ᱨᱚᱦᱚᱭ ᱫᱚ ᱟᱹᱰᱤ ᱢᱚᱸᱡᱽ ᱜᱮ ᱢᱟᱱᱮ ᱵᱷᱟᱜᱮ ᱚᱲᱟᱜ ᱠᱚᱭ ᱥᱚᱵᱷᱟᱭᱟ ᱢᱚᱸᱡᱽ ᱜᱮ ᱧᱮᱞᱚᱜᱼᱟ᱾
ᱦᱩᱸ᱾ ᱟᱨ ᱢᱟᱱᱮ ᱡᱟᱹᱥᱛᱤ ᱠᱟᱹᱭᱛᱮ ᱧᱮᱞᱚᱜᱼᱟ ᱡᱮ ᱠᱩᱲᱤ ᱜᱤᱫᱽᱨᱟᱹ ᱜᱮ ᱟᱨᱠᱤ ᱚᱱᱟ ᱵᱟᱦᱟ ᱫᱚ ᱫᱚᱢᱮ ᱠᱚᱼᱼ ᱠᱩᱥᱤᱭᱟᱜᱼᱟ ᱛᱚ। ᱟᱫᱚ ᱫᱚᱢᱮ ᱧᱮᱞᱟᱢ ᱡᱟᱦᱟᱸ ᱚᱲᱟᱜ ᱠᱚᱨᱮ ᱠᱩᱲᱤ ᱜᱤᱫᱽᱨᱟᱹ ᱠᱚ ᱛᱟᱦᱮᱱᱟ ᱚᱱᱟ ᱚᱲᱟᱜ ᱠᱚᱨᱮ ᱫᱚᱢᱮ ᱵᱟᱦᱟ ᱠᱚᱠᱚ ᱨᱚᱦᱚᱭ ᱠᱟᱜᱼᱟ᱾
ᱦᱳᱭ᱾
ᱦᱮᱸ
ᱠᱩᱲᱤ ᱜᱤᱫᱽᱨᱟᱹ ᱜᱮ ᱵᱮᱥᱤ ᱵᱟᱦᱟ ᱫᱟᱨᱮ ᱯᱩᱛᱤ ᱫᱚ ᱵᱮᱥᱤ ᱠᱚ ᱨᱚᱦᱚ ᱵᱮᱥᱤ ᱜᱮᱠᱚ ᱨᱚᱦᱚᱭᱟ᱾
ᱦᱮᱸ᱾